ᱦᱮᱸ ᱟᱸᱡᱚᱢᱚᱜ ᱠᱟᱱᱟ ᱱᱤᱛᱚᱜ ᱨᱚᱲ?
ᱟᱸᱡᱚᱢᱚᱜ ᱠᱟᱱᱟ ᱱᱤᱠᱚᱜ ᱨᱚᱲ? ᱟᱸᱡᱚᱢᱚᱜ ᱟᱸᱡᱚᱢᱚᱜ ᱠᱟᱱᱟ ᱞᱟᱹᱭ ᱢᱮ ᱾ ᱟᱸᱡᱚᱢᱚᱜ ᱠᱟᱱᱟ? ᱟᱸᱡᱚᱢᱚᱜ ᱟᱸᱡᱚᱢᱚᱜ ᱠᱟᱱᱟ ᱠᱟᱱ ᱞᱟᱹᱭ ᱢᱮ ᱾
ᱥᱟᱹᱜᱩᱱ ᱥᱟᱛᱟᱜ ᱾
ᱞᱟᱹᱭ ᱢᱮᱼᱼ
ᱥᱟᱹᱜᱩᱱ ᱥᱮᱛᱟᱜ ᱥᱟᱹᱜᱩᱱ ᱥᱮᱛᱟᱜ ᱾
ᱥᱟᱹᱜᱩᱱ ᱥᱮᱛᱟᱜ ᱥᱟᱹᱜᱩᱱ ᱥᱮᱛᱟᱜ, ᱥᱟᱹᱜᱩᱱ ᱥᱮᱛᱟᱜ ᱟᱸᱡᱚᱢ ᱫᱟᱞᱤᱧ ᱥᱟᱹᱜᱩᱱ ᱥᱮᱛᱟᱜ ᱾
ᱦᱮᱸᱜ ᱦᱮᱸ ᱾ ᱛᱟᱦᱞᱮ ᱚᱱᱛᱮ ᱫᱟᱜ ᱠᱚ ᱡᱚᱨᱚᱜ ᱠᱟᱱᱟ ᱥᱮ ᱵᱟᱝ?
ᱛᱟᱦᱚᱞᱮ ᱚᱱᱛᱮ ᱫᱟᱜ ᱠᱚ ᱡᱚᱨᱚᱜ ᱠᱟᱱᱟ ᱥᱮ ᱵᱟᱝ? ᱫᱟᱜ ᱡᱚᱨᱚᱜ ᱠᱟᱱᱟ ᱮᱱᱼᱼ
ᱚ ᱾ ᱛᱟᱦᱟᱞᱮ ᱱᱚᱱᱛᱮ ᱫᱚ ᱱᱤᱱᱱᱚ ᱪᱟᱯ ᱞᱮᱠᱟᱭ ᱪᱟᱹᱞᱩ ᱣᱟᱠᱟᱫᱟᱭ ᱛᱚ ᱾
ᱚ ᱟᱞᱮ ᱥᱮᱫ ᱦᱚᱸᱭ ᱡᱚᱨᱚᱜᱼᱼ ᱚᱱᱠᱟᱱ ᱜᱮ ᱱᱤᱛᱚᱜ ᱪᱟᱥ ᱠᱚ ᱞᱟᱜᱟᱣᱟᱠᱟᱱ ᱫᱚᱢᱮ, ᱟᱯᱮᱥᱮᱫ ᱚᱱᱛᱮ ᱪᱟᱥ ᱞᱟᱜᱟᱣ ᱟᱠᱟᱱ ᱛᱮ?
ᱟᱞᱮ ᱥᱮᱫ ᱫᱚ ᱪᱟᱥ ᱫᱚ ᱵᱟᱝ ᱞᱟᱜᱟᱣ ᱟᱠᱟᱱᱟ, ᱚᱱᱠᱟ ᱱᱤᱱᱱᱚ ᱪᱟᱯ ᱞᱮᱠᱟ ᱫᱟᱜ ᱞᱮᱠᱷᱟᱱ ᱜᱮ ᱪᱟᱥ ᱞᱟᱜᱟᱜ-ᱟ ᱾
ᱚ ᱛᱟᱦᱟᱞᱮ ᱟᱯᱮ ᱫᱚ ᱵᱟᱯᱮ ᱪᱟᱥ ᱜᱮᱭᱟ?
ᱵᱟᱝ ᱪᱟᱥ ᱫᱚᱞᱮ ᱪᱟᱥ ᱜᱮᱭᱟ, ᱟᱫᱚ ᱪᱟᱥ ᱞᱟᱜᱟᱣ ᱠᱚᱛᱛᱮ ᱫᱚ ᱫᱟᱜᱽ ᱦᱩᱭᱩᱜ ᱟᱛᱚ ᱾ ᱵᱟᱨ ᱫᱤᱱ ᱡᱩᱫᱤ ᱫᱟᱜ ᱜᱚᱫ ᱠᱟᱜ ᱠᱷᱟᱱ ᱫᱚ ᱨᱟᱫᱽ ᱵᱟᱫᱽ ᱛᱟᱦᱮᱞᱮ ᱠᱷᱟᱱ ᱪᱟᱥ ᱞᱟᱜᱟᱜ-ᱟ ᱾ ᱠᱤᱱᱛᱩ ᱱᱤᱛᱚᱜ ᱡᱟᱭ ᱫᱟᱜ ᱫᱟ ᱱᱚᱝᱠᱟ ᱦᱤᱥᱟᱹᱵ ᱛᱮᱫᱚ ᱪᱟᱥ ᱵᱟᱝ ᱞᱟᱜᱟᱜ-ᱟ᱾
ᱚ᱾ ᱟᱞᱮ ᱥᱮᱜ ᱦᱚᱸ ᱪᱟᱥ ᱫᱚ ᱞᱟᱜᱟᱣ ᱫᱚ ᱞᱟᱜᱟᱣ ᱠᱟᱱ ᱜᱮᱭᱟ ᱟᱞᱮ ᱦᱚᱸᱞᱮ ᱪᱟᱥ ᱫᱚ ᱪᱟᱥ ᱫᱟᱞᱮ᱾ ᱠᱤᱱᱛᱩ ᱫᱟᱜ ᱫᱚ ᱫᱚᱢᱮ ᱟᱞᱮ ᱥᱮᱫ ᱫᱚ ᱟᱯᱮ ᱞᱮᱠᱟ ᱟᱯᱮ ᱥᱮᱫ ᱫᱚ ᱪᱮᱫ ᱠᱚᱯᱮ ᱞᱟᱹᱭᱫᱟ ᱫᱟᱜ ᱵᱟᱭ ᱫᱟᱜ ᱮᱫᱟ ᱥᱮᱨᱚᱢ ᱠᱤᱱᱛᱩ ᱟᱞᱮ ᱥᱮᱫ ᱫᱚ ᱫᱟᱜ ᱫᱟᱭ ᱵᱷᱟᱜᱮ ᱜᱮ᱾
ᱵᱷᱟᱜᱮ ᱜᱮ ᱫᱟᱜ ᱫᱟᱭ᱾ ᱚᱜ-ᱚᱭ ᱥᱨᱟᱵᱚᱱ ᱵᱚᱸᱜᱟ ᱵᱚᱞᱚᱭᱮᱱ ᱨᱮᱦᱚᱸ ᱟᱥᱟᱲ ᱥᱟᱱ ᱞᱮᱠᱟ ᱵᱟᱝ ᱵᱩᱡᱷᱟᱹᱜ ᱠᱟᱱᱟ᱾ ᱚᱸ᱾ ᱞᱟᱦᱟ ᱫᱚᱭ ᱪᱮᱫ ᱢᱟᱱᱮ ᱵᱚᱨᱥᱟ ᱫᱤᱱ ᱫᱚ ᱫᱟᱜᱟᱭ ᱥᱮ᱾ ᱵᱟᱭ ᱫᱟᱜ ᱦᱚᱸ ᱵᱟᱭ ᱢᱟᱱᱮ ᱨᱚᱴᱮ ᱠᱚᱠᱚ ᱨᱟᱜᱟ ᱰᱚᱵᱷᱟᱜ ᱠᱚᱨᱮᱜ ᱛᱚ ᱨᱚᱴᱮ ᱠᱚ ᱢᱮᱱᱟᱜ ᱠᱚᱣᱟ ᱥᱮ᱾ ᱡᱟᱯᱩᱫ ᱫᱤᱱ ᱪᱮᱜᱠᱟ ᱠᱚ ᱨᱟᱜᱟ ᱮᱸᱜ
ᱛᱚ ᱢᱮᱱᱟᱜ ᱜᱮ᱾
ᱠᱤᱱᱛᱩ ᱱᱮᱛᱟᱨ ᱫᱚ ᱟᱫᱟ ᱨᱟᱜ ᱦᱚᱸ ᱵᱟᱝᱠᱚ ᱨᱟᱜ ᱮᱫᱟ ᱪᱮᱫ ᱦᱚᱸ ᱵᱟᱝ᱾
ᱮᱱᱛᱟᱨ ᱫᱚ ᱵᱩᱡᱽ ᱜᱮ ᱵᱟᱝ ᱵᱩᱡᱩᱜ
ᱚ᱾
ᱤᱱᱟᱹ ᱦᱩᱭᱳᱜ ᱠᱟᱱᱟ ᱠᱟᱛᱷᱟ᱾ ᱛᱟᱦᱞᱮ ᱪᱮᱫ ᱠᱚᱢ ᱪᱤᱠᱟᱹ ᱵᱟᱲᱟᱭᱮᱫ ᱛᱮ ᱮᱠᱷᱚᱱ ᱟᱯᱟᱛᱚᱛᱚ? ᱦᱟᱠᱩ ᱦᱟᱠᱩ ᱢᱮᱱᱟᱜ ᱫᱚ ᱢᱮᱱᱟᱜ ᱠᱚᱜᱮᱭᱟ ᱟᱫᱚ ᱱᱚᱝᱠᱟ ᱫᱟᱜ ᱫᱤᱱ ᱵᱟᱝᱠᱷᱟᱡ ᱟᱞᱮ ᱫᱚ ᱜᱟᱹᱰᱭᱟᱹ ᱠᱚᱨᱮᱞᱮ ᱥᱟᱵ ᱵᱟᱲᱟ ᱠᱚᱣᱟᱜ ᱛᱚ ᱚᱱᱠᱟ ᱟᱨᱠᱤ ᱟᱨ ᱦᱮᱸ ᱴᱟᱣᱟᱨ ᱠᱟᱹᱴᱤᱡ ᱰᱤᱥᱴᱟᱵ ᱫᱟᱭ ᱜᱚᱝᱠᱮ ᱟᱢᱟᱜ᱾
ᱦᱮᱸ?
ᱱᱤᱛᱚᱜ ᱟᱸᱡᱚᱢᱚᱜ ᱠᱟᱱᱟ, ᱨᱚᱲ ᱟᱸᱡᱚᱢᱚᱜ ᱠᱟᱱᱟ ᱛᱚ?
ᱠᱟᱹᱴᱤᱡ᱾
ᱨᱚᱲ ᱟᱸᱡᱚᱢᱚᱜ ᱠᱟᱱᱟ ᱛᱚ? ᱦᱮᱞᱳ᱾
ᱨᱚᱲ ᱟᱸᱡᱚᱢᱚᱜ ᱠᱟᱱᱟ?
ᱦᱮᱞᱳ᱾ ᱮᱠᱫᱚᱢ ᱟᱸᱡᱚᱢᱚᱜ ᱠᱟᱱᱟ ᱞᱟᱹᱭ ᱵᱤᱱ᱾
ᱦᱮᱸ ᱨᱚᱲ ᱟᱸᱡᱚᱢᱚᱜ ᱠᱟᱱᱟ ᱛᱚ? ᱢᱮᱱ ᱫᱟᱹᱧ ᱟᱞᱮ ᱥᱮᱫ ᱫᱚ ᱟᱞᱮ ᱥᱮᱫ ᱫᱚ ᱜᱟᱹᱰᱭᱟᱹ ᱢᱮᱱᱟᱜ-ᱟ ᱜᱟᱹᱰᱭᱟᱹ᱾ ᱜᱟᱹᱰᱭᱟᱹ ᱠᱚᱨᱮ ᱵᱟᱠᱷᱟᱡ ᱱᱟᱹᱭ ᱠᱚᱨᱮ ᱦᱟᱠᱩ ᱞᱮ ᱥᱟᱵ ᱠᱚᱣᱟ᱾
ᱟᱨ ᱟᱨ ᱵᱟᱠᱷᱟᱡ ᱫᱚ ᱚᱠᱟ ᱡᱟᱹᱯᱩᱫ ᱟᱨ ᱡᱟᱹᱯᱩᱫ ᱫᱤᱱ ᱦᱮᱡ ᱞᱮᱱᱠᱷᱟᱱ ᱜᱷᱩᱜᱤ ᱜᱷᱩᱜᱤ ᱠᱚ ᱵᱟᱠᱷᱟᱱ ᱡᱟᱞ ᱠᱚᱞᱮ ᱟᱰᱟᱣᱟ ᱚᱱᱟ ᱡᱟᱦᱟᱸ ᱠᱚᱨᱮ ᱫᱟᱜ ᱞᱤᱸᱜᱤᱱᱟ ᱚᱱᱠᱟᱱ ᱡᱟᱭᱜᱟ ᱞᱮ ᱟᱰᱟᱣᱟ ᱡᱟᱛᱮ ᱦᱟᱹᱠᱩ ᱠᱚ ᱡᱷᱟᱹᱞᱤᱜ ᱢᱟ᱾ ᱟᱫᱚ ᱦᱟᱠᱩ ᱵᱟᱹᱞᱛᱮ ᱫᱚ ᱢᱮᱱᱟᱜ ᱫᱚ ᱢᱮᱱᱟᱜ ᱠᱚᱣᱟ ᱦᱟᱸᱜ ᱡᱚᱛᱚ ᱨᱚᱠᱚᱢ ᱡᱚᱛᱚ ᱨᱚᱠᱚᱢ ᱦᱟᱹᱠᱩ ᱜᱮ ᱟᱞᱮ ᱥᱮᱫ ᱫᱚ᱾ ᱵᱟᱝ ᱞᱮᱠᱟ ᱫᱚ ᱵᱟᱝ ᱟᱫᱚ ᱫᱟᱜ ᱫᱤᱱ ᱨᱮᱱ ᱦᱟᱠᱩ ᱟᱞᱟᱫᱟ ᱠᱚ ᱥᱤᱵᱤᱞᱟ ᱟᱨ ᱮᱢᱱᱤ ᱜᱟᱹᱰᱭᱟ. ᱨᱮᱱ ᱦᱟᱠᱩ ᱟᱞᱟᱫᱟ ᱠᱚ ᱥᱤᱵᱤᱞᱟ᱾᱾
ᱮᱠᱫᱚᱢ ᱟᱞᱮᱥᱮᱫ ᱦᱚᱸ ᱦᱟᱠᱩ ᱫᱚ ᱢᱮᱱᱟᱜ ᱠᱚᱣᱟ ᱟᱞᱮ ᱫᱚ ᱜᱟᱰᱟ ᱨᱮᱞᱮ ᱦᱟᱠᱩᱞᱮ ᱥᱟᱵ ᱠᱚᱣᱟ ᱜᱟᱰᱟᱨᱮ ᱱᱮᱛᱟ ᱡᱚᱠᱷᱚᱱ ᱫᱟᱜᱟᱭ ᱵᱟᱝ ᱵᱳᱦᱤ ᱦᱩᱭᱩᱜᱼᱟ ᱥᱮ᱾ ᱟᱫᱚ ᱜᱳᱜᱷᱤ ᱨᱮ ᱫᱚᱢᱮ ᱦᱟᱹᱠᱩ ᱠᱚ ᱟ-ᱟ-ᱟᱬᱜᱚᱱᱟ ᱟᱨᱠᱤ᱾ ᱩᱱᱫᱚᱢ ᱟᱞᱮ ᱦᱚᱸᱞᱮ ᱡᱟᱞ ᱠᱚᱞᱮ ᱚᱰᱟᱣᱟ᱾ ᱠᱚ ᱡᱷᱟᱹᱞᱤᱜ ᱛᱟᱞᱮᱭᱟ ᱟᱞᱮᱨᱮᱸᱦᱚᱸ᱾
ᱛᱟᱦᱚᱞᱮ ᱡᱟᱞ ᱯᱮ ᱚᱰᱟᱣᱟ, ᱪᱮᱫ ᱞᱮᱠᱟᱱ ᱡᱟᱞ ᱯᱮ ᱚᱰᱟᱣᱟ ᱜᱷᱩᱜᱤ ᱡᱟᱞ ᱥᱮ ᱪᱮᱫ ᱞᱮᱠᱟᱱ ᱡᱟᱞ?
ᱡᱟᱞ ᱵᱚᱲᱚ ᱡᱟᱞ ᱾
ᱵᱚᱲᱚ ᱡᱟᱞ ᱵᱟᱝ ᱟᱪᱪᱷᱟ ᱟᱪᱪᱷᱟ ᱾ ᱟᱨ ᱛᱤ ᱜᱟᱰᱟ ᱫᱚ ᱢᱟᱱᱮ ᱦᱚᱯᱚᱱ - ᱦᱚᱯᱚᱱ ᱜᱟᱰᱟ, ᱥᱮ ᱢᱟᱨᱟᱝ ᱜᱟᱰᱟ ᱠᱟᱱ ᱛᱟᱯᱮᱭᱟ?
ᱢᱟᱨᱟᱝ ᱜᱟᱰᱟ ᱠᱟᱱ ᱛᱟᱞᱮᱭᱟ ᱾
ᱚ ᱵᱷᱟᱞᱤ ᱜᱮ ᱾ ᱛᱟᱦᱚᱞᱮ ᱤᱭᱟᱹ ᱢᱟᱨᱟᱝ - ᱢᱟᱨᱟᱝ ᱦᱟᱹᱠᱩ ᱠᱚᱯᱮ ᱧᱟᱢ ᱠᱚᱣᱟ ᱛᱟᱦᱚᱞᱮ?
ᱦᱮᱸ ᱢᱟᱨᱟᱝ - ᱢᱟᱨᱟᱝ ᱜᱮ ᱾
ᱛᱤᱱᱟᱹᱜ ᱛᱤᱱᱟᱹᱜ ᱥᱟᱭᱤᱡ ᱨᱤᱱ ᱦᱟᱹᱠᱩ ᱢᱮᱱᱟᱜ ᱠᱚᱣᱟ ᱚᱱᱟ ᱜᱟᱰᱟ ᱠᱚᱨᱮ? ᱛᱤᱱᱟᱹᱜ ᱠᱮᱡᱤ ᱠᱚᱨᱮᱱ ᱟᱨᱠᱤ, ᱛᱤᱱᱟᱹᱜ ᱠᱮᱡᱤ ᱠᱚᱨᱮᱱ ᱦᱟᱹᱠᱩ ᱢᱮᱱᱟᱜ ᱠᱚᱣᱟ ᱚᱱᱟ ᱜᱟᱰᱟ ᱠᱚᱨᱮ?
ᱜᱚᱝᱠᱮ ᱟᱞᱮ ᱥᱮᱫ ᱫᱚ ᱫᱚᱢᱮ ᱫᱟᱜ ᱡᱟᱹᱲᱤᱜ ᱠᱟᱱ ᱫᱚ ᱱᱤᱛᱳᱜ ᱫᱚ?
ᱚ ᱫᱟᱜ ᱡᱟᱹᱲᱤ ᱦᱩᱭᱩᱼᱜ ᱠᱟᱱᱟ ᱾ ᱚ ᱛᱟᱦᱚᱞᱮ ᱛᱚ ᱫᱟᱜ ᱡᱟᱲᱤ ᱦᱩᱭ ᱫᱚ ᱫᱚᱨᱠᱟᱨ ᱾ ᱵᱟ ᱱᱚᱣᱟ ᱫᱟᱜ ᱡᱟᱹᱲᱤ ᱡᱩᱫᱤ ᱵᱟᱝ ᱦᱩᱭᱩᱜᱼᱟ᱾ ᱛᱟᱦᱚᱞᱮ ᱟᱵᱚᱣᱟᱜ ᱪᱟᱥ ᱥᱟᱨᱟ ᱵᱚᱪᱷᱚᱨ ᱨᱮ ᱢᱤᱫ ᱫᱷᱽᱟᱣ ᱪᱟᱥ ᱦᱩᱭᱩᱜ ᱛᱟᱵᱚᱱᱟ ᱾ ᱪᱤᱠᱟᱹᱛᱮᱵᱚᱱ ᱡᱚᱢᱟ ᱦᱮᱸ ᱫᱟᱜ ᱡᱟᱹᱲᱤ ᱫᱚ ᱫᱚᱨᱠᱟᱨ ᱜᱮ, ᱟᱫᱚ ᱟᱞᱮᱜᱮ ᱱᱚᱱᱛᱮ ᱫᱚ ᱵᱟᱭ ᱫᱟᱜ ᱫᱟ᱾ ᱚᱱᱟᱜᱮ ᱠᱟᱹᱴᱤᱡ ᱠᱷᱟᱨᱟᱯ ᱵᱩᱡᱷᱟᱹᱜ ᱠᱟᱱᱟ ᱟᱨᱠᱤ ᱾ ᱛᱟᱦᱚᱞᱮ ᱟᱲᱮ ᱞᱟᱜ ᱠᱚᱼᱫᱚ ᱵᱮᱱ ᱪᱟᱞᱟᱜᱼᱟ ᱥᱮ ᱵᱟᱝ?
ᱟᱲᱮ ᱞᱟᱜ, ᱟᱲᱮ ᱞᱟᱜ ᱵᱚᱱ ᱪᱟᱞᱟᱜ ᱜᱮᱭᱟ ᱾ᱪᱮᱫᱟᱜ ᱵᱟᱵᱚᱱ ᱪᱟᱞᱟᱜᱼᱟ᱾ ᱟᱵᱚ ᱫᱚ ᱠᱚᱲᱟ ᱜᱤᱫᱨᱟᱹ ᱠᱟᱛᱮᱫ ᱵᱚᱱ ᱡᱚᱱᱚᱢ ᱠᱟᱱᱟ᱾ ᱪᱮᱫᱟᱜ ᱵᱟᱵᱚᱱ ᱪᱟᱞᱟᱜᱼᱟ ᱾
ᱦᱮᱸ ᱦᱮᱸ ᱦᱮᱸ ᱴᱷᱤᱠ ᱴᱷᱤᱠ ᱟᱲᱮ ᱞᱟᱜ ᱫᱚ ᱫᱚᱨᱠᱟᱨ ᱜᱮ ᱾
ᱜᱚᱝᱠᱮ ᱟᱹᱞᱤᱧ ᱵᱟᱨᱭᱟ ᱠᱟᱛᱷᱟ ᱞᱤᱧ ᱨᱚᱲ ᱞᱟᱹᱜᱤᱫ᱾ ᱟᱫᱚ ᱟᱸᱡᱚᱢ ᱵᱤᱱ, ᱡᱮ ᱟᱹᱵᱤᱱ ᱫᱚ ᱠᱷᱮᱞ ᱠᱚᱵᱮᱱ ᱠᱷᱮᱞ ᱵᱟᱲᱟᱭ ᱜᱮᱭᱟ ᱯᱷᱩᱴᱵᱚᱞ ᱠᱚ?
ᱦᱚᱸ - ᱠᱷᱮᱞ ᱜᱮᱭᱟᱞᱤᱧ ᱟᱞᱤᱧ ᱫᱚ ᱾
ᱚᱠᱟ ᱴᱷᱮᱱ ᱵᱮᱱ ᱠᱷᱮᱞᱟ?
ᱟ-ᱟ- ᱟᱞᱤᱧ ᱫᱚ ᱛᱟᱞᱟᱨᱮ ᱛᱟᱞᱟᱨᱮ
ᱛᱟᱞᱟ ᱨᱮᱛᱚ ᱠᱟᱹᱴᱤᱡ ᱪᱟᱯ ᱨᱮᱱᱟᱜ ᱠᱷᱮᱞ ᱠᱟᱱ ᱜᱮᱭᱟ᱾ ᱠᱟᱨᱚᱱ ᱛᱟᱞᱟᱨᱮ ᱫᱚ ᱡᱷᱚᱛᱚ ᱦᱚᱲ ᱵᱚᱞ ᱠᱚ ᱮᱢᱟ ᱠᱚ ᱦᱩᱭᱩᱜᱼᱟ᱾ ᱥᱮ ᱴᱷᱤᱠ ᱡᱟᱭᱜᱟ ᱠᱚᱨᱮ ᱾
ᱦᱮᱸ ᱦᱮ ᱟᱹᱞᱤᱧ ᱫᱚ ᱢᱤᱰᱤᱞ ᱨᱮᱞᱤᱧ ᱠᱷᱮᱞᱟ ᱢᱤᱰᱤᱞ ᱨᱮ ᱾
ᱛᱟᱞᱟ ᱨᱮ ᱠᱷᱮᱞ ᱢᱟᱱᱮ ᱪᱮᱫ ᱟᱵᱤᱱ ᱞᱟᱹᱭ ᱵᱮᱱ ᱥᱮ? ᱢᱟᱱᱮ ᱡᱚᱛᱚ ᱦᱚᱲ ᱮᱢᱟ ᱠᱚ ᱚᱠᱟᱨᱮ, ᱠᱚᱭ ᱯᱷᱟᱠᱟ ᱢᱮᱱᱟᱭᱟ, ᱚᱱᱟ ᱜᱮ ᱞᱚᱠᱠᱷᱚ ᱦᱩᱭᱩᱜ ᱛᱟᱵᱤᱱᱟ ᱥᱮ ᱾
ᱟᱹᱞᱤᱧ ᱫᱚ ᱜᱚᱝᱠᱮ ᱢᱳᱴ ᱠᱟᱛᱷᱟ ᱵᱚᱞ ᱞᱤᱧ ᱥᱟᱡᱟᱣ-ᱟ ᱾ ᱪᱷᱚᱠ ᱞᱤᱧ ᱵᱮᱱᱟᱣᱟ- ᱵᱚᱞ ᱞᱤᱧ ᱥᱟᱡᱟᱣᱟ ᱦᱚᱸ ᱦᱚᱸ ᱦᱚᱸ
ᱤᱧ ᱫᱚ ᱢᱟᱱᱮ ᱱᱚᱡᱚᱨ ᱫᱚᱦᱚᱭ ᱛᱟᱵᱮᱱᱟ ᱾ ᱠᱟᱨᱮ ᱠᱟᱨᱮ ᱮᱢ ᱞᱮᱠᱷᱟᱡ ᱵᱷᱟᱜᱮ ᱠᱟᱡᱮ ᱞᱟᱜᱼᱟ ᱠᱟᱨᱮ ᱠᱚᱭ
ᱦᱳᱭ-ᱦᱳᱭ, ᱦᱳᱭ ᱦᱳᱭ ᱚᱠᱚᱭ ᱮᱢᱟᱭ ᱠᱷᱟᱡ ᱮ ᱜᱳᱞᱟ᱾ ᱤᱱᱟᱹ ᱦᱩᱭᱩᱜ ᱠᱟᱱᱟ ᱵᱮᱯᱟᱨ ᱾
ᱦᱮᱸ
ᱛᱟᱦᱚᱞᱮ ᱟᱹᱵᱤᱱ ᱜᱚᱝᱠᱮ ᱚᱠᱟ ᱨᱮᱵᱤᱱ ᱠᱷᱮᱞ ᱠᱟᱱᱟ?
ᱟᱹᱞᱤᱧ ᱫᱚ ᱜᱚᱝᱠᱮ ᱞᱟᱦᱟ ᱞᱤᱧ ᱠᱷᱮᱞᱟ᱾ ᱢᱟᱱᱮ ᱠᱟᱹᱴᱤᱡ ᱨᱟᱱᱤᱝ ᱞᱤᱧ ᱫᱟᱹᱲᱟ᱾ ᱨᱟᱱᱤᱝ ᱞᱤᱧ ᱨᱟᱱᱤᱝ ᱦᱮᱱᱟᱜ ᱛᱟᱹᱤᱧᱟ ᱾
ᱟᱪᱪᱷᱟ - ᱟᱪᱪᱷᱟ - ᱟᱪᱪᱷᱟ ᱦᱚᱸ
ᱜᱚᱝᱠᱮ ᱛᱟᱦᱚᱞᱮ ᱟᱹᱞᱤᱧ ᱞᱟᱹᱭᱮᱫᱟ᱾ ᱡᱮ ᱟᱵᱤᱱ ᱛᱤᱱ ᱥᱮᱨᱢᱟ ᱫᱷᱟᱨᱮ ᱵᱤᱡ ᱠᱷᱮᱞ ᱮᱜ-ᱟ ᱯᱷᱩᱴᱵᱚᱞ?
ᱛᱤᱱᱟᱹᱜ, ᱛᱤᱱᱟᱹᱜ ᱵᱚᱪᱷᱚᱨ ᱦᱟᱹᱵᱤᱡ ᱥᱮ ᱪᱮᱫ ᱞᱮᱠᱟ?
ᱦᱮᱸ ᱥᱮᱨᱢᱟ ᱦᱮᱸ ᱵᱚᱪᱷᱚᱨ ᱟᱨᱠᱤ
ᱟᱫᱚ ᱟᱹᱞᱤᱧ ᱫᱚ ᱦᱟᱸᱜ ᱮᱸ-ᱢᱚᱴᱟᱢᱩᱴᱤ ᱱᱤᱭᱟᱹ ᱢᱮᱭᱥᱟ ᱟᱹᱞᱤᱧᱟᱜ ᱫᱤᱥᱟᱹ ᱱᱚᱜ-ᱚᱭ ᱨᱟᱱᱤᱝ ᱨᱮᱫᱚ ᱢᱮᱱᱟᱜ ᱞᱤᱧᱟᱹ ᱯᱮ ᱥᱮᱨᱢᱟ ᱾ ᱦᱟᱜ ᱟᱫᱚ ᱠᱟᱹᱴᱤᱡ ᱨᱮᱱᱟᱜ ᱫᱚ ᱵᱟᱞᱤᱧ ᱞᱟᱹᱭᱟ᱾ ᱢᱟᱱᱮ ᱱᱤᱛᱚᱜ ᱴᱩᱨᱱᱟᱢᱮᱱᱴ ᱠᱚ ᱡᱟᱦᱟᱸ ᱛᱤᱱᱟᱹᱜ ᱞᱤᱧ ᱠᱷᱮᱞ ᱠᱟᱱᱟ᱾ ᱚᱱᱠᱟ ᱫᱚ ᱯᱮ ᱥᱮᱨᱢᱟ ᱦᱩᱭᱩᱜ ᱠᱟᱱᱟ ᱾
ᱟᱡ ᱠᱟᱨᱚᱱ ᱱᱟᱯᱟᱭ ᱫᱚ ᱠᱟᱛᱷᱟ ᱠᱟᱱ ᱜᱮᱭᱟ᱾
ᱢᱟᱱᱮ ᱯᱮ ᱥᱮᱨᱢᱟ ᱫᱚ ᱢᱟᱱᱮ ᱯᱮ ᱥᱮᱨᱢᱟ ᱫᱚ ᱨᱟᱱᱤᱝ ᱴᱩᱱᱟᱢᱮᱱ ᱞᱤᱧ ᱠᱷᱮᱞ ᱠᱟᱱᱟ ᱜᱚᱝᱠᱮ ᱚᱝᱠᱟ ᱯᱩᱞᱴᱤ ᱢᱩᱩᱞᱴᱤ ᱫᱚ ᱵᱟᱝ ᱴᱩᱱᱟᱢᱮᱱᱴ ᱠᱚᱞᱤᱧ ᱠᱷᱮᱞ ᱠᱟᱱᱟ ᱚᱱᱠᱟ ᱴᱟᱠᱟ ᱵᱟ ᱚᱱᱠᱟ ᱵᱷᱮᱲᱟ ᱵᱟ ᱥᱩᱠ ᱯᱩᱨᱤ ᱟᱞᱮ ᱥᱮᱫ ᱫᱚ ᱡᱟᱦᱟᱸ ᱠᱚ ᱦᱩᱭᱩᱜ-ᱟ ᱟᱨᱠᱤ
ᱨᱟᱱᱤᱝ ᱴᱩᱨᱱᱟᱢᱮᱱᱴ ᱠᱚ ᱚᱱᱟ ᱠᱚ ᱱᱤᱛᱳᱜ ᱫᱳ ᱵᱚᱨ ᱵᱚᱞᱚᱭᱱᱟ ᱛᱚ ᱜᱚᱝᱠᱮ ᱚᱝᱠᱟ ᱴᱩᱨᱱᱟᱢᱮᱱ ᱫᱚᱦᱟᱜ ᱟᱯᱟᱫᱚᱛᱚ ᱵᱟᱝ ᱦᱩᱭᱩᱜ ᱠᱟᱱᱟ ᱾ ᱵᱟᱠᱷᱟᱱ ᱟᱞᱮ ᱥᱮᱫ ᱫᱚ ᱠᱷᱮᱞ ᱠᱚᱫᱚ ᱫᱚᱢᱮ ᱜᱮ ᱦᱩᱭᱩᱜ-ᱟ ᱵᱚᱨᱥᱟ ᱠᱷᱟᱹᱛᱤᱨ ᱛᱮ ᱵᱟᱝ ᱦᱩᱭᱩᱜ ᱠᱟᱱᱟ ᱟᱨᱠᱤ
ᱟᱫᱚ ᱜᱚᱝᱠᱮ ᱟᱹᱞᱤᱧ ᱞᱤᱧ ᱞᱟᱹᱭᱫᱟ ᱡᱮ ᱟᱹᱵᱤᱱ ᱫᱚ ᱪᱮᱫ ᱵᱤᱱ ᱪᱤᱠᱟᱹᱭ ᱛᱮ ᱢᱟᱱᱮ ᱟᱫᱚ ᱠᱷᱮᱞ ᱵᱟᱲᱟᱭ ᱜᱮ ᱥᱩᱫᱩ ᱠᱟᱹᱢᱤ ᱛᱟᱵᱤᱱ ᱥᱮ ᱮᱴᱟᱜ ᱠᱚᱦᱚᱸ ᱠᱟᱹᱢᱤ ᱛᱚ ᱦᱮᱱᱟᱜ ᱛᱟᱵᱤᱱᱟ?
ᱟᱹᱞᱤᱝ ᱫᱚ ᱠᱷᱮᱞ ᱦᱚᱸ ᱠᱷᱮᱞ ᱫᱚ ᱠᱷᱮᱞ ᱫᱚ ᱢᱟᱱᱮ ᱠᱷᱮᱞ ᱫᱚ ᱠᱷᱮᱞ ᱫᱚ ᱠᱷᱮᱞ ᱞᱮᱠᱷᱟᱡ ᱫᱚ ᱥᱚᱨᱤᱨ ᱪᱚᱨᱪᱟ ᱴᱷᱤᱠ ᱴᱷᱟᱠ ᱛᱟᱦᱮᱱᱟ ᱚᱱᱠᱟ ᱦᱤᱥᱟᱹᱵ ᱛᱮᱞᱤᱧ ᱠᱷᱮᱞ ᱜᱮᱭᱟ ᱟᱨ ᱚᱱᱟ ᱫᱚ ᱯᱨᱚᱯᱷᱮᱥᱚᱱᱟᱞ ᱫᱚ ᱵᱟᱝ ᱠᱟᱱ ᱛᱟᱹᱞᱤᱧᱟ ᱡᱮ ᱠᱷᱮᱞ ᱜᱮ ᱦᱩᱭᱩᱜ-ᱟ ᱟᱨᱠᱤ ᱟᱫᱚ ᱟᱛᱳ ᱨᱮᱱ ᱠᱞᱟᱵᱽ ᱠᱚ ᱢᱮᱱᱟᱜ-ᱟ ᱾ ᱠᱞᱟᱯ ᱠᱚ ᱜᱚᱲᱚ ᱥᱚᱯᱚᱦᱚᱫ ᱛᱮ ᱠᱷᱮᱞ ᱦᱩᱭᱩᱜ-ᱟ ᱟᱨᱠᱤ ᱠᱮᱞᱟᱯ ᱨᱮᱭᱟᱜ ᱢᱟᱱ ᱥᱚᱱᱢᱟᱱ ᱨᱮᱭᱟᱜ ᱫᱚᱦᱚ ᱦᱚᱸ ᱟᱨ ᱟᱹᱞᱤᱧ ᱫᱚ ᱮᱠᱷᱚᱱ ᱫᱚ ᱟᱯᱟᱛᱚᱛᱚ ᱠᱟᱹᱢᱤ ᱜᱮᱭᱟᱞᱤᱧ ᱠᱟᱹᱢᱤ ᱵᱚᱞᱛᱮ ᱴᱟᱠᱴᱟᱨᱞᱤᱧ ᱰᱟᱭᱵᱷᱟᱨ ᱠᱟᱱᱟᱞᱤᱧ ᱟᱨᱠᱤ ᱢᱟᱱᱮ ᱱᱤᱛᱚᱜ ᱟᱫᱚ ᱢᱟᱱᱮ ᱯᱟᱴ ᱤᱭᱟᱹ ᱞᱮᱠᱟ ᱫᱚ ᱟᱨᱠᱤ ᱴᱟᱠᱴᱟᱨ ᱞᱤᱜᱤᱞᱤᱧ ᱪᱟᱹᱞᱩ ᱵᱟᱲᱟᱭ ᱜᱮᱭᱟ ᱟᱨᱠᱤ ᱥᱚᱝᱥᱟᱨ ᱪᱟᱞᱟᱣ ᱠᱚ
ᱱᱟᱯᱟᱭ ᱠᱟᱛᱷᱟ ᱱᱮᱛᱟᱨ ᱫᱚ ᱟᱹᱵᱤᱱ ᱫᱚ ᱱᱮᱛᱟᱨ ᱛᱚ ᱪᱟᱥ ᱠᱟᱹᱢᱤ ᱦᱩᱭᱩᱜ ᱠᱟᱱᱟ ᱛᱚ ᱟᱫᱚ ᱱᱮᱛᱟᱨ ᱫᱚ ᱠᱟᱹᱢᱤ ᱫᱚ ᱪᱟᱞᱟᱜ ᱫᱚᱨᱠᱟᱨ ᱛᱟᱵᱚᱱ ᱛᱚ ᱪᱮᱫ ᱵᱤᱱ ᱪᱤᱠᱟᱹᱭ ᱫᱟ ᱚᱲᱟᱜ ᱨᱮ?
ᱱᱤᱛᱚᱜ ᱫᱚ ᱳᱭ ᱪᱟᱥ ᱞᱟᱜᱟᱜ ᱡᱟᱦᱟᱸ ᱠᱚ ᱡᱟᱦᱟᱸ ᱠᱚᱨᱮ ᱡᱮᱢᱚᱱ ᱱᱤᱛᱚᱜ ᱫᱚ ᱢᱟᱱᱮ ᱡᱟᱦᱟᱸ ᱠᱚᱨᱮ ᱫᱟᱜ ᱡᱟᱹᱲᱤ ᱦᱩᱭᱩᱜ ᱠᱟᱱᱟ ᱡᱟᱹᱥᱛᱤ ᱚᱝᱠᱟᱱ ᱡᱟᱭᱜᱟ ᱠᱚᱨᱮ ᱮ ᱠᱚᱱᱴᱟᱠ ᱠᱟᱛᱮᱜ ᱴᱟᱠᱴᱟᱨ ᱠᱚᱛᱮ ᱥᱤ ᱦᱩᱭᱩᱜ ᱠᱟᱱᱟ ᱟᱨᱠᱤ ᱚᱱᱟ ᱜᱮ ᱾ ᱥᱤᱭ ᱫᱟᱞᱤ ᱠᱷᱮᱛ ᱠᱚ ᱾
ᱜᱚᱝᱠᱮ ᱟᱹᱞᱤᱧ ᱫᱚ ᱮᱢᱚᱱ ᱡᱟᱭᱜᱟ ᱨᱮ ᱱᱤᱛᱚᱜ ᱢᱮᱱᱟᱜ ᱞᱤᱧᱟ ᱵᱟᱵᱮᱱ ᱵᱩᱡ ᱫᱟ ᱟᱹᱰᱤ ᱡᱟᱹᱥᱛᱤ ᱫᱟᱜ ᱮᱫᱟᱭ ᱾
ᱟᱺᱰᱤ ᱡᱟᱹᱥᱛᱤ ᱫᱟᱜ ᱮᱫᱟᱭ?
ᱟᱸᱡᱚᱢᱮᱜ ᱜᱮᱭᱟ ᱵᱮᱱ ᱦᱟᱞᱠᱟ ᱦᱟᱞᱠᱟ ᱦᱮᱞᱳᱣ?
ᱦᱮᱸ ᱦᱟᱞᱠᱟ ᱚᱝᱠᱟ ᱫᱚ ᱵᱟᱝ ᱟᱸᱡᱚᱢᱚᱜ ᱠᱟᱱᱟ ᱡᱮ ᱫᱟᱜ ᱮᱜ ᱞᱮᱠᱟ ᱫᱚ ᱦᱮᱸ ᱾ ᱜᱟᱹᱣᱰᱤᱭᱟ ᱫᱚ ᱠᱤᱞᱭᱟᱨ ᱜᱤ ᱦᱤᱡᱩᱜ ᱠᱟᱱᱟ ᱠᱤᱱᱛᱩ ᱾ ᱦᱮᱸ ᱾ ᱟᱫᱚ ᱜᱚᱝᱠᱮ ᱢᱮᱱ ᱫᱟᱞᱤᱧ ᱮᱸ ᱡᱚᱠᱷᱚᱱ ᱟᱸ ᱡᱚᱠᱷᱚᱱ ᱟᱞᱟᱝᱟᱜ ᱠᱚᱞ ᱴᱟᱜ ᱤᱭᱟᱹᱜ-ᱟ ᱟᱨᱠᱤ ᱠᱟᱴᱟᱜ ᱛᱟ ᱠᱟᱴᱟᱜ ᱛᱟᱹᱞᱤᱧᱟ
ᱦᱮᱸ ᱾
ᱩᱱ ᱥᱩᱢᱟᱹᱭ ᱩᱸᱩᱸ ᱡᱚᱢ ᱡᱚᱡᱚᱢ ᱫᱷᱟᱨᱮ ᱠᱮᱢᱮᱨᱟ ᱨᱮᱱᱟᱜ ᱡᱚᱡᱚᱢ ᱫᱷᱟᱨᱮ ᱢᱤᱫᱴᱮᱱ ᱦᱟᱸᱜ ᱥᱟᱢᱤᱴ ᱚᱯᱷᱥᱮᱱ ᱦᱤᱡᱩᱜ ᱛᱟᱵᱮᱱᱟ ᱢᱟᱱᱮ ᱡᱟ ᱡᱟᱸ ᱡᱟᱦᱟᱸ ᱴᱷᱮᱜ ᱠᱷᱚᱱ ᱵᱮᱱ ᱠᱚᱞ ᱟᱠᱟᱫᱟ ᱚᱱᱟ ᱫᱷᱟᱨᱮᱱᱟ ᱥᱟᱢᱢᱤᱴ ᱚᱯᱥᱮᱱ ᱴᱟᱜ ᱵᱮᱱ ᱠᱞᱠᱤᱠᱟ ᱟᱨᱠᱤ ᱦᱟᱸᱜ ᱦᱮᱸ ᱾
ᱟᱪᱪᱷᱟ ᱴᱷᱤᱠ ᱟᱪᱷᱮ ᱜᱚᱝᱠᱮ ᱾
ᱠᱚᱞ ᱚᱴᱚᱢᱮᱴᱤᱠ ᱠᱟᱴᱟᱜ ᱛᱟᱵᱮᱱᱟ ᱵᱟᱝ ᱡᱟᱦᱟᱸ ᱴᱷᱮᱱ ᱠᱷᱚᱱ ᱟᱹᱞᱤᱧ ᱵᱮᱱ ᱠᱚᱞᱟᱜ ᱞᱤᱝ ᱛᱟᱦᱮᱸᱫ ᱱᱟᱢᱵᱟᱨ ᱴᱤᱯᱟᱹᱟ ᱵᱮᱱ ᱴᱤᱯᱟᱹᱣ ᱞᱮᱫᱟ ᱾ ᱵᱟᱝ ᱚᱱᱟ ᱚᱱᱟ ᱫᱷᱟᱨᱮ ᱜᱮ ᱪᱮᱛᱟᱱ ᱨᱮ ᱞᱳᱠᱠᱷᱳᱭ ᱵᱤᱱ ᱥᱟᱢᱤᱴ ᱚᱯᱥᱮᱱ ᱦᱚᱯᱚᱱ ᱦᱚᱯᱚᱱ ᱛᱮᱦᱮᱱᱟ ᱾ ᱦᱟ ᱚᱸᱰᱮ ᱵᱮᱱ ᱥᱟᱢᱤᱴᱟ ᱦᱳᱭ ᱾
ᱦᱮᱸ ᱦᱳᱭ ᱦᱳᱭ ᱾ ᱟᱪᱪᱷᱟ ᱟᱫᱚ ᱞᱟᱹᱭ ᱫᱟᱞᱤᱧ ᱜᱚᱢᱠᱮ ᱮ ᱪᱮᱫ ᱞᱟᱹᱭᱟ ᱵᱮᱱ ᱤᱭᱟᱹ ᱜᱚᱰᱚ ᱠᱚᱵᱮᱱ ᱜᱚᱡᱷ ᱠᱚᱣᱟ ᱥᱮ ᱵᱟᱝ ᱜᱚᱰᱚ ᱠᱚ?
ᱦᱚᱸ ᱜᱚᱝᱠᱮ ᱜᱚᱰᱩ ᱦᱚᱸ ᱜᱚᱰᱩ ᱫᱚ ᱯᱟᱹᱦᱤᱞ ᱠᱷᱚᱱ ᱜᱮ ᱚᱱᱟ ᱫᱚ ᱯᱚᱨᱚᱢ-ᱯᱚᱨᱟ ᱠᱟᱱ ᱛᱟᱵᱚᱱᱟ ᱜᱳᱰᱩ ᱜᱚᱡ ᱫᱚ ᱚ ᱜᱚᱝᱠᱮ ᱚᱱᱟ ᱫᱚ ᱪᱮᱫ ᱠᱟᱛᱷᱟ ᱯᱤᱱ ᱞᱟᱹᱭ ᱫᱟ ᱦᱮᱸ ᱜᱳᱰᱳ
ᱜᱩᱰᱩ ᱫᱚ ᱟᱵᱤᱱ ᱜᱚᱡ ᱠᱚᱣᱟ ᱥᱮ ᱵᱟᱝ ᱥᱮᱸᱫᱽᱨᱟ ᱠᱚᱣᱟᱵᱤᱱ ᱥᱮ ᱵᱟᱝ ᱡᱟᱭᱦᱳᱠ
ᱩᱝᱠᱩ ᱜᱩᱰᱩ ᱜᱳᱰᱩ ᱜᱩᱰᱩ ᱟᱛᱳ ᱨᱮ ᱛᱟᱦᱮᱸ ᱠᱟᱛᱮᱫ ᱜᱩᱰᱩ ᱜᱚᱡ ᱵᱟᱢ ᱪᱟᱞᱟᱜᱼᱟ ᱚᱱᱟ ᱟᱨᱚ ᱠᱟᱛᱷᱟ ᱜᱚᱝᱠᱮ ᱜᱩᱰᱩ ᱥᱟᱨᱜᱟ ᱮ ᱪᱮᱢᱮᱧ ᱫᱚ ᱱᱩᱝᱠᱩ ᱠᱚᱫᱚ ᱡᱚᱛᱚ ᱜᱮ ᱥᱮᱸᱫᱽᱨᱟ ᱦᱩᱭᱩᱜᱼᱟ ᱥᱮᱸᱫᱽᱨᱟ ᱞᱮ ᱪᱟᱞᱟᱜ ᱜᱮᱭᱟ ᱜᱚᱝᱠᱮᱞᱮ ᱫᱚ, ᱯᱳ ᱛᱮᱠ ᱫᱤᱱ ᱞᱮ ᱪᱟᱞᱟᱜ ᱜᱮᱭᱟ ᱚᱱᱠᱟ ᱥᱮ ᱛᱚ ᱱᱤᱭᱟᱹ ᱡᱟᱹᱯᱩᱫ ᱫᱤᱱ ᱠᱷᱟᱹᱛᱤᱨ ᱛᱮ ᱵᱟᱞᱮ ᱪᱟᱞᱟᱜ ᱠᱟᱱᱟ ᱵᱟᱠᱷᱟᱡ ᱥᱤᱛᱩᱝ ᱫᱤᱱ ᱫᱚ ᱦᱚᱸᱜᱼᱚᱭ ᱡᱚᱠᱷᱚᱱ ᱫᱷᱚᱨᱚᱱ ᱫᱤᱱ ᱦᱤᱡᱩᱜᱼᱟ ᱵᱟᱝ ᱠᱷᱟᱹᱞᱤ ᱥᱮᱸᱫᱽᱨᱟ ᱞᱮ ᱪᱟᱞᱟᱜᱼᱟ ᱠᱷᱟᱹᱞᱤ ᱥᱮᱸᱫᱽᱨᱟ᱾ ᱟᱞᱮ ᱥᱮᱫ ᱛᱚ ᱜᱩᱰᱩ ᱢᱟᱱᱮ ᱛᱚ ᱟᱞᱮ ᱥᱮᱫ ᱢᱟ ᱚᱱᱠᱟ ᱵᱩᱨᱩ ᱟᱞᱮ ᱫᱚ ᱥᱮᱫ ᱫᱚ ᱤᱭᱟᱹ ᱡᱟᱭᱜᱟ ᱠᱟᱱᱟ ᱥᱮ ᱢᱟᱱᱮ ᱚᱱᱠᱟ ᱥᱚᱠᱲᱟ ᱡᱟᱭᱜᱟ ᱠᱟᱱ ᱟᱞᱮ ᱥᱮᱫ ᱫᱚ ᱵᱩᱨᱩ ᱯᱷᱩᱨᱩ ᱫᱚ ᱵᱟᱹᱱᱩᱜᱼᱟ, ᱦᱮᱸ᱾ ᱟᱞᱮ ᱡᱚ ᱟᱨ ᱟᱞᱮ ᱥᱮᱫ ᱫᱚ ᱚᱱᱠᱟ ᱱᱟᱢᱟᱞ ᱴᱟᱭᱤᱯ ᱠᱟᱱ ᱛᱟᱞᱮᱭᱟ ᱟᱨᱠᱤ, ᱦᱮᱸ ᱟᱫᱚ ᱚ ᱟᱞᱮ ᱥᱮᱫ ᱫᱚ ᱢᱟᱱᱮ ᱫᱟᱲᱮ ᱯᱟᱞᱦᱟ ᱩᱱᱟᱹ ᱵᱟᱹᱱᱩᱜᱼᱟ ᱛᱟᱞᱦᱮ ᱵᱩᱞᱫᱟᱹ ᱜᱩᱰᱩ ᱫᱚᱢᱮ ᱚᱱᱟ ᱦᱩᱲᱩ ᱠᱚᱠᱚ ᱡᱚᱢᱟ ᱟᱨᱠᱤ᱾
ᱟᱫᱚ ᱜᱚᱝᱠᱮ ᱞᱟᱹᱭ ᱫᱟᱞᱤᱧ ᱟᱸᱡᱚᱢ ᱵᱮᱱ ᱟᱞᱤᱧ ᱟᱹᱞᱤᱧ ᱞᱤᱧ ᱱᱤᱡᱮᱛᱮ ᱪᱟᱥ ᱠᱚᱫᱚ ᱦᱮᱱᱟᱜ ᱛᱟᱯᱮ ᱥᱮ ᱦᱮᱱᱟᱜ ᱛᱟᱵᱤᱱᱟ ᱥᱮ ᱵᱟᱹᱱᱩᱜ ᱛᱟᱵᱤᱱᱟ?
ᱦᱩᱸ ᱪᱟᱥ ᱠᱚ ᱵᱚᱞᱛᱮ ᱜᱚᱝᱠᱮ ᱱᱤᱛᱚᱜ ᱫᱚ ᱪᱟᱥ ᱥᱚᱵᱡᱤ ᱪᱟᱥ ᱠᱚ ᱢᱮᱱᱟᱜᱼᱟ ᱠᱤᱪᱷᱩ ᱛᱟᱯᱚᱨᱮ ᱦᱩᱲᱩ ᱠᱚ ᱪᱟᱥ ᱦᱩᱭᱩᱜ ᱠᱟᱱᱟ᱾
ᱚ ᱟᱫᱚ ᱥᱚᱵᱡᱤ ᱪᱟᱥ ᱫᱚ ᱦᱮᱱᱟᱜ ᱛᱟᱵᱤᱱᱟ ᱥᱮ ᱵᱟᱝ-ᱟ?
ᱦᱮᱸ ᱥᱚᱵᱡᱤ ᱪᱟᱥ ᱠᱚᱫᱚ ᱢᱮᱱᱟᱜᱼᱟ᱾
ᱪᱮᱫ ᱠᱚᱯᱮ ᱪᱟᱥ ᱠᱟᱜ ᱛᱮ ᱡᱮᱢᱚᱱ ᱵᱮᱸᱜᱟᱲ ᱠᱚ ᱟᱹᱞᱩ ᱠᱚ ᱵᱟ ᱦᱮᱸ ᱠᱚᱸᱰᱷᱟ ᱠᱚ ᱡᱮ ᱡᱮᱢᱚᱱ ᱪᱟᱥ, ᱵᱚᱨᱥᱟ ᱥᱤᱡᱮᱱ ᱛᱚ᱾
ᱟᱹᱞᱤᱧ ᱫᱚ ᱜᱚᱝᱠᱮ ᱡᱟᱦᱟᱸ ᱵᱚᱨᱥᱟ ᱨᱮ ᱵᱟᱝ ᱧᱟᱢᱚᱜᱼᱟ ᱡᱮᱢᱚᱱ ᱢᱟᱹᱨᱤᱪ, ᱛᱟᱯᱚᱨᱮ ᱵᱮᱸᱜᱟᱲ ᱛᱟᱯᱚᱨᱮ ᱠᱚ ᱵᱟᱸᱫᱟ ᱠᱚᱯᱤ ᱚᱱᱟ ᱠᱚ ᱵᱚᱨᱵᱚ ᱴᱤ ᱚᱱᱟ ᱠᱚ ᱟᱱ ᱥᱤᱡᱤᱱ ᱨᱮ ᱡᱟᱦᱟᱸ ᱠᱚ ᱧᱟᱢᱚᱜᱼᱟ ᱚᱱᱟ ᱠᱚᱞᱤᱧ ᱪᱟᱥᱟ ᱟᱨᱠᱤ ᱡᱟᱛᱮ ᱨᱮᱹᱴ ᱴᱟᱜ ᱵᱤᱥᱤ ᱞᱤᱧ ᱧᱟᱢ ᱢᱟ᱾
ᱟᱪᱪᱷᱟ, ᱱᱟᱯᱟᱭ ᱠᱟᱛᱷᱟ ᱱᱚᱣᱟ ᱫᱚ ᱡᱮᱦᱮᱛᱩ ᱡᱚᱛᱚ ᱦᱚᱲᱟᱜ ᱫᱚ ᱵᱟᱝ ᱧᱟᱢᱚᱜ ᱚᱱᱟ ᱠᱚᱜᱮ ᱟᱹᱵᱤᱱ ᱴᱷᱮᱡ ᱧᱟᱢᱚᱜᱼᱟ ᱟᱹᱞᱤᱧ ᱦᱚᱸᱞᱤᱧ ᱪᱮᱥᱴᱟᱭ ᱜᱮᱭᱟ ᱚᱱᱠᱟᱱᱟᱜ ᱡᱤᱱᱤᱥ ᱜᱮᱞᱤᱧ ᱪᱟᱥᱟ ᱡᱟᱛᱮ ᱡᱟᱦᱟᱸ ᱠᱚ ᱵᱟᱝ ᱧᱟᱢᱟᱜ ᱠᱟ ᱵᱤᱱ ᱞᱟᱹᱭ ᱠᱮᱫᱟ ᱵᱮᱸᱜᱟᱲ ᱵᱟ ᱟᱹᱞᱩ ᱵᱟ ᱠᱚᱱᱰᱷᱟ ᱠᱚ ᱡᱟᱦᱟᱭ ᱦᱳᱠ ᱡᱟᱦᱟᱠᱚᱭ ᱢᱟᱱᱮ ᱫᱟᱢ ᱛᱟᱦᱮᱱᱟ ᱚᱱᱛᱮ ᱨᱮ
ᱦᱳᱭ ᱦᱳᱭ ᱦᱳᱭ ᱦᱳᱭ, ᱦᱳᱭ ᱦᱳᱭ ᱦᱳᱭ ᱦᱳᱭ, ᱴᱷᱤᱠ ᱴᱷᱤᱠ᱾ ᱟᱫᱚ ᱟᱫᱚ ᱜᱚᱝᱠᱮ ᱥᱩᱠᱨᱤ ᱟᱯᱮ ᱥᱮᱫ ᱢᱮᱱᱟᱜ ᱠᱚᱣᱟ ᱥᱮ ᱵᱟᱝ?
ᱜᱚᱢᱠᱮ ᱟᱸᱡᱚᱢ ᱵᱤᱱ ᱟᱞᱮ ᱥᱮᱫ ᱫᱚ ᱥᱩᱠᱨᱤ ᱫᱚ ᱢᱮᱱᱟᱜ ᱫᱚ ᱢᱮᱱᱟᱜ ᱠᱚᱜᱮᱭᱟ ᱟᱫᱚ ᱡᱟᱹᱥᱛᱤ ᱫᱚ ᱵᱟᱹᱱᱩᱜ ᱠᱚᱣᱟ ᱟᱨᱠᱤ ᱦᱳᱭ ᱠᱷᱩᱵ ᱠᱚᱢ ᱢᱮᱱᱟᱜ ᱢᱮᱱᱟᱜ ᱠᱚᱣᱟ ᱟᱨ ᱠᱤ ᱠᱟᱨᱚᱱ ᱚᱱᱚᱛ ᱫᱚ ᱪᱮᱫ ᱤᱧ ᱞᱟᱹᱭᱟ ᱥᱩᱠᱨᱤ ᱥᱮᱨᱚᱠᱚᱢ ᱟᱹᱛᱤᱧ ᱞᱮᱠᱟ ᱡᱟᱭᱜᱟ ᱦᱚᱸ ᱵᱟᱹᱱᱩᱜᱼᱟ᱾ ᱛᱟᱯᱚᱨᱮ ᱥᱮᱨᱚᱠᱚᱢ ᱵᱟᱠᱚ ᱫᱚᱦᱚ ᱠᱚᱜᱮᱭᱟ ᱮᱠᱫᱚᱢ᱾ ᱠᱤᱱᱛᱩ ᱪᱮᱫ ᱤᱧ ᱞᱟᱹᱭᱟ ᱟᱫᱚ?
ᱚᱻ
ᱟᱞᱮ ᱥᱮᱫ ᱫᱚ ᱜᱚᱝᱠᱮ ᱥᱩᱠᱨᱤ ᱜᱮ ᱵᱟᱹᱱᱩᱜ ᱠᱚᱣᱟ ᱢᱤᱫᱴᱟᱝ ᱵᱟᱨᱭᱟ ᱡᱩᱫᱤᱠᱚ ᱛᱟᱦᱮᱸᱜ ᱠᱟᱱᱟ ᱩᱱᱠᱩ ᱦᱚᱸᱠᱚ ᱦᱚᱸᱜ-ᱚᱭ ᱤᱭᱟᱹ ᱠᱚ ᱠᱚ ᱟᱢᱵᱟᱵᱩᱛᱤ ᱠᱚ ᱥᱟᱠᱟᱨᱛ ᱠᱚ ᱯᱟ ᱦᱮᱡ ᱮᱱᱛᱮ ᱠᱚ ᱠᱩᱴᱟᱹᱢ ᱠᱮᱫ ᱠᱚᱛᱮ ᱠᱚ ᱪᱟᱵᱟ ᱠᱮᱫ ᱠᱚᱣᱟ᱾
ᱚ᱾
ᱟᱪᱪᱷᱟ᱾
ᱟᱫᱚ
ᱡᱤᱞ ᱡᱤᱞ ᱟᱫᱚ ᱢᱟᱱᱮ ᱡᱤᱞ ᱵᱟᱠᱷᱟᱡ ᱫᱚᱠᱮ ᱥᱩᱠᱨᱤ ᱡᱤᱞ ᱫᱚ ᱟᱵᱚᱣᱟᱜ ᱯᱚᱨᱚᱢᱯᱚᱨᱟ ᱠᱟᱱᱟ ᱡᱚᱸᱢ ᱵᱟᱼᱼ ᱵᱟᱠᱟᱡ ᱫᱚ ᱜᱟᱱᱚᱜ-ᱟ ᱠᱤ ᱟᱨ ᱱᱮᱛᱟᱨ ᱫᱚ ᱥᱩᱠᱨᱤ ᱠᱚᱦᱚᱸ ᱵᱟᱝᱠᱚ ᱧᱟᱢᱚᱜ ᱠᱟᱱᱟ᱾ ᱟᱯᱮ ᱥᱮᱫ ᱫᱚ ᱜᱚᱝᱠᱮ ᱛᱟᱦᱚᱞᱮ ᱥᱩᱠᱨᱤ ᱠᱚ ᱧᱟᱢᱚᱜ ᱜᱮᱭᱟ ᱵᱟᱝ?
ᱦᱮᱸ ᱜᱚᱝᱠᱮ ᱟᱞᱮ ᱥᱮᱫ ᱫᱚ ᱛᱷᱚᱲᱟ ᱠᱚ ᱧᱟᱢᱚᱜ ᱜᱮᱭᱟ ᱡᱟᱹᱥᱛᱤ ᱵᱟᱝᱠᱚ ᱧᱟᱢ ᱨᱮᱦᱚᱸ ᱛᱷᱚᱲᱟ ᱫᱚᱠᱚ ᱧᱟᱢᱚᱜ ᱜᱮᱭᱟ᱾ ᱟᱫᱚ ᱜᱚᱢᱠᱮ ᱞᱟᱹᱭᱫᱤᱧ ᱟᱯᱮ ᱥᱮᱫ ᱛᱟᱞᱮ ᱫᱟᱨᱮ ᱫᱚ ᱢᱮᱱᱟᱜ ᱟᱥᱮ ᱵᱟᱱᱩᱜ-ᱟ?
ᱱᱚᱣᱟᱜᱮ ᱟᱞᱮ ᱫᱚ ᱚᱠᱟ ᱱᱟᱢᱟᱞ ᱫᱤᱥᱚᱢ ᱜᱮᱞᱮ ᱯᱟᱲᱟᱜ ᱠᱟᱱᱟ ᱛᱷᱚ ᱟᱞᱮ ᱥᱮᱫ ᱫᱚ ᱛᱟᱞᱮ ᱫᱟᱨᱮ ᱠᱚᱫᱚ ᱵᱟᱭ ᱧᱟᱢᱚᱜ ᱜᱮᱭᱟ ᱩᱱᱟᱹᱜ᱾ ᱢᱟᱱᱮ ᱠᱚᱢ ᱜᱮ, ᱠᱷᱤᱡᱩᱨ ᱫᱟᱨᱮ ᱠᱚᱦᱚᱸ ᱠᱚᱢ ᱜᱮ᱾ ᱟ-ᱟᱞᱮ ᱥᱮᱜ ᱫᱚ ᱥᱚᱱᱟ ᱡᱷᱩᱨᱤ᱾
ᱛᱤ ᱜᱮ ᱢᱟᱱᱟᱜ-ᱟ ᱠᱟᱨᱚᱱ ᱱᱮᱛᱟᱨ ᱫᱚ ᱟᱫᱚ ᱛᱟᱞᱮ ᱵᱤᱞᱤ ᱨᱮᱱᱟᱜ ᱫᱤᱱ ᱠᱟᱞ ᱦᱚᱸ ᱦᱮᱡ ᱮᱱᱟ ᱟᱫᱚ ᱛᱟᱞᱮ ᱵᱤᱞᱤ ᱟᱫᱚ ᱛᱟᱞᱮ ᱵᱤᱞᱤ ᱦᱮᱸ ᱦᱤᱡᱩᱜ ᱯᱮ ᱟᱯᱮᱭᱟᱜ ᱱᱚᱛᱮ ᱟᱞᱮ ᱥᱮᱫ᱾
ᱦᱚᱸ ᱟᱫᱚ ᱱᱮᱶᱛᱟ ᱞᱮᱠᱷᱟᱱ ᱳᱵᱳᱥᱥᱳᱭ ᱞᱮ ᱪᱟᱞᱟᱜᱼᱟ ᱛᱟᱞᱮ ᱵᱤᱞᱤ ᱢᱟ ᱟᱞᱮ ᱫᱚ ᱧᱮᱧᱟᱢ ᱢᱮᱫ ᱛᱮᱦᱚᱸ ᱵᱟᱞᱮ ᱧᱮᱧᱟᱢᱟ᱾
ᱟᱪᱪᱷᱟ᱾ ᱛᱟᱞᱮ ᱫᱚ ᱡᱚᱜ ᱜᱮᱭᱟ ᱵᱟᱷᱮ ᱜᱮ, ᱡᱚ ᱟᱠᱟᱱ ᱜᱟᱞᱮ ᱫᱚ ᱟᱞᱮ ᱥᱮᱫ ᱫᱚ᱾
ᱛᱟᱞᱮ ᱫᱚ ᱛᱟᱞᱦᱮ ᱜᱚᱝᱠᱮ ᱟᱯᱮ ᱫᱚ ᱯᱤᱴᱷᱟᱹᱭ ᱜᱮᱭᱟ ᱯᱮ ᱥᱮ ᱵᱟᱝ ᱛᱟᱞᱮ ᱠᱚ?
ᱟᱞᱮ ᱞᱮ ᱯᱤᱴᱷᱟᱹᱭ ᱜᱮᱭᱟ ᱟᱫᱚ ᱵᱤᱞᱤ ᱦᱤᱡᱩᱜ ᱠᱟᱱᱟ ᱟᱞᱮ ᱞᱮ ᱯᱤᱴᱷᱟᱹᱭᱟ ᱦᱚᱜ-ᱚᱭ ᱛᱚ ᱦᱳᱲᱳ ᱠᱚᱞᱮ ᱨᱚᱦᱚᱭ ᱥᱟᱢᱴ ᱠᱟᱣᱟ ᱛᱟᱯᱚᱨᱮ ᱟᱫᱚ ᱛᱟᱦᱞᱮ ᱯᱤᱴᱷᱟᱹ ᱜᱮᱞᱮ ᱡᱚᱢᱟ ᱡᱷᱚᱛᱚ ᱦᱚᱲ᱾ ᱯᱚᱨᱚᱵᱽ ᱢᱤᱫᱴᱟᱝ ᱥᱮᱢ ᱯᱚᱨᱚᱵᱽ ᱞᱮᱠᱟ ᱟᱨᱠᱤ ᱡᱚᱢ ᱟᱞᱮ‌ ᱱᱤᱱᱚᱜ ᱛᱟᱞᱮ ᱵᱤᱞᱤ ᱠᱚᱫᱚ᱾
ᱚ᱾ ᱛᱟᱦᱞᱮ ᱟᱯᱮ ᱥᱮᱫ ᱫᱚ ᱛᱟᱞᱮ ᱫᱚᱢᱮ ᱢᱮᱱᱟᱜᱼᱟ ᱵᱟᱝ?